ᱮᱸ
ᱦᱚᱸ ᱡᱚᱦᱟᱨ ᱜᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱮᱠᱫᱚᱢ ᱟᱸᱡᱚᱢᱚᱜ ᱠᱟᱱᱟ ᱛᱟᱯᱚᱨᱮ ᱵᱮᱥ ᱜᱮᱭᱟ ᱯᱮ ᱛᱚ?
ᱦᱚᱸ ᱵᱮᱥ ᱜᱮᱭᱟᱹᱞᱤᱧ ᱟᱹᱵᱤᱱ ᱜᱮ ᱪᱮᱜ ᱞᱮᱠᱟ ᱢᱮᱱᱟᱜ ᱵᱤᱱᱟ?
ᱟᱹᱞᱤᱧ ᱦᱚᱸ ᱮᱠᱷᱚᱱ ᱱᱟᱯᱟᱭ ᱜᱮᱭᱟᱞᱤᱧ ᱟᱨ ᱟᱯᱮ ᱥᱮᱫ ᱫᱟᱜ ᱡᱟᱹᱲᱤ ᱚᱠᱟᱞᱮᱠᱟ?
ᱫᱟᱜ ᱡᱟᱹᱲᱤ ᱫᱚ ᱟᱞᱮᱥᱮᱫ ᱫᱚ ᱵᱟᱭ ᱫᱟᱜ ᱡᱟᱹᱲᱤᱭᱫᱟᱭ ᱱᱚᱛᱮ ᱫᱚ ᱟᱨ ᱟᱹᱵᱤᱱ ᱥᱮᱫ ᱫᱚ ᱪᱤᱫ ᱞᱮᱠᱟ ᱫᱟᱜ ᱡᱟᱲᱤ ᱫᱚ ᱦᱟᱸᱜ?
ᱦᱮᱸ ᱱᱚᱛᱮ ᱫᱚ ᱫᱟᱜ ᱡᱟᱹᱲᱤ ᱫᱚᱼᱼ ᱫᱟᱜ ᱡᱟᱹᱲᱤ ᱠᱮᱜ ᱜᱮᱭᱟᱭ ᱦᱚᱞᱟ ᱫᱚ ᱥᱟᱨᱟ ᱫᱤᱱ ᱜᱮ ᱟᱭᱩᱵ ᱦᱚᱸ ᱥᱟᱨᱟᱫᱤᱱ ᱟᱹᱭᱩᱵ ᱮ ᱡᱚᱨ ᱡᱚᱨᱚ ᱠᱟᱱᱟ ᱫᱤᱭᱮᱯᱚᱨ ᱥᱮᱛᱟᱜ ᱵᱮᱲᱟ ᱛᱚ ᱥᱮᱛᱟᱜ ᱵᱮᱲᱟ ᱴᱷᱮᱡ ᱦᱚᱸ ᱦᱟᱞᱠᱟ ᱡᱚᱨᱚ ᱟᱠᱟᱱᱟ ᱫᱤᱭᱮᱯᱚᱨ ᱵᱚᱱᱫᱚ ᱠᱟᱱᱟ ᱥᱤᱛᱩᱝ ᱱᱟ ᱮᱭ ᱱᱤᱛᱚᱜ ᱫᱚ ᱵᱟᱝ ᱡᱚᱨᱚᱜ ᱠᱟᱱᱟ
ᱚ ᱟᱨ ᱛᱟᱦᱚᱞᱮ ᱨᱚᱦᱚᱭ ᱠᱚᱫᱚ ᱦᱩᱭᱩᱜ ᱠᱟᱱ ᱜᱮᱭᱟ ᱥᱮ ᱵᱟᱝ ᱜᱮ
ᱦᱮᱸ ᱨᱚᱦᱚᱭ ᱠᱚᱫᱚ ᱵᱟᱹᱭᱦᱟᱹᱲ ᱫᱚᱞᱮ ᱨᱚᱦᱚᱭ ᱠᱮᱫᱟ ᱟᱨ ᱵᱟᱹᱫᱽ ᱠᱚᱨᱮ ᱦᱚᱸ ᱛᱚ ᱚᱱᱠᱟ ᱞᱮᱠᱟ ᱫᱚ ᱟᱹᱣᱨᱤ ᱫᱟᱜᱚᱜᱼᱟ ᱟᱫᱚ ᱵᱟᱠᱷᱟᱱ ᱚᱱᱟ ᱦᱚᱸ ᱚᱱᱛᱮ ᱦᱚᱸ ᱫᱟᱜ ᱞᱮᱱᱠᱷᱟᱱ ᱨᱚᱦᱚᱭ ᱦᱩᱭᱩᱜᱼᱟ ᱟᱯᱮ ᱥᱮᱫ ᱫᱚ ᱪᱮᱫᱠᱟ
ᱟᱞᱮ ᱥᱮᱱ ᱫᱚ ᱫᱟᱜ ᱵᱚᱞ ᱛᱮ ᱚᱝᱠᱟ ᱫᱚ ᱫᱟᱜ ᱫᱚ ᱵᱟᱭ ᱫᱟᱜ ᱫᱟ ᱠᱷᱮᱛ ᱠᱚᱨᱮ ᱫᱟᱜ ᱠᱚᱫᱚ ᱵᱟᱝ ᱛᱤᱸᱜᱩᱱ ᱠᱟᱱᱟ ᱟᱫᱚ ᱨᱚᱦᱚᱭ ᱫᱚ ᱞᱟᱹᱭ ᱞᱮᱠᱷᱟᱱ ᱫᱚ ᱮᱠᱟᱞ ᱜᱮ ᱵᱟᱞᱮ ᱫᱷᱩᱨᱟᱹᱣ ᱠᱟᱱᱟ ᱞᱮ ᱫᱟᱜ ᱫᱚ ᱢᱟᱱᱮ ᱚᱱᱠᱟᱼᱼ ᱠᱷᱮᱛᱨᱮ ᱫᱟᱜ ᱛᱤᱸᱜᱩ ᱞᱮᱠᱟ ᱛᱚ ᱵᱟᱭ ᱫᱟᱜ ᱫᱟᱭ ᱥᱮ ᱟᱫᱚ ᱨᱚᱦᱚᱭ ᱠᱚᱫᱚ ᱵᱟᱝ ᱦᱚᱭ ᱠᱟᱱᱟ
ᱚ ᱟᱨᱻ ᱥᱳᱢᱱᱟ ᱪᱟᱥ ᱵᱟᱥ ᱠᱚ ᱵᱟᱹᱜᱤ ᱠᱟᱛᱮ ᱮᱴᱟᱜ ᱠᱟᱹᱢᱤ ᱪᱮᱜ ᱠᱚ ᱠᱟᱹᱢᱤ ᱠᱚ ᱦᱮᱱᱟᱜᱼᱟ?
ᱪᱟᱥ ᱵᱟᱥ ᱠᱚ ᱵᱟᱫ ᱠᱟᱛᱮᱫ ᱫᱚ ᱟᱞᱮ ᱥᱮᱫ ᱫᱚ ᱚᱱᱠᱟ ᱠᱟᱹᱢᱤ ᱠᱚᱫᱚ ᱵᱟᱹᱱᱩᱜ ᱜᱮᱭᱟ ᱟᱨ ᱠᱟᱹᱢᱤ ᱵᱚᱞᱛᱮ ᱜᱮᱞᱮᱼᱼ ᱪᱮᱫ ᱤᱧ ᱞᱟᱹᱭᱟ ᱟᱞᱮ ᱥᱮᱫ ᱫᱚ ᱵᱩᱨᱩ ᱫᱤᱥᱚᱢ ᱦᱚᱲ ᱥᱮ ᱛᱟᱦᱞᱮ ᱮᱠᱷᱚᱱ ᱫᱤᱱ ᱫᱚ ᱵᱩᱨᱩ ᱠᱚᱜᱮᱞᱮ ᱪᱟᱞᱟᱣ ᱵᱟᱲᱟᱜ ᱜᱮᱭᱟ ᱟᱸ ᱩᱫ ᱯᱩᱴᱠᱟᱸ ᱠᱚᱞᱮ ᱦᱟᱞᱟᱝ-ᱟ ᱚᱱᱟ ᱠᱚ ᱟᱠᱷᱨᱤᱧ ᱦᱳᱭᱳᱜ ᱜᱮᱭᱟ ᱟᱨ ᱡᱮ ᱱᱚᱣᱟ ᱥᱟᱠᱟᱢ ᱨᱚᱜᱽ ᱜᱮᱭᱟᱞᱮ ᱯᱟᱛᱲᱟ ᱚᱱᱟ ᱠᱚᱜᱮ ᱟᱠᱷᱨᱤᱧ ᱵᱟᱲᱟ ᱦᱩᱭᱩᱜ-ᱟ ᱵᱟᱠᱷᱟᱱ ᱫᱚ ᱠᱟᱹᱢᱤ ᱫᱚ ᱚᱱᱠᱟ ᱫᱚ ᱵᱟᱹᱱᱩᱜ-ᱟ ᱮᱠᱷᱚᱱ ᱫᱚ
ᱵᱟᱭ ᱫᱟᱜ ᱵᱟᱝ ᱞᱟᱜᱟᱣ ᱞᱮᱱ ᱠᱷᱟᱱ ᱫᱚ ᱠᱟᱹᱢᱤ ᱫᱚ ᱵᱟᱹᱱᱩᱜ-ᱟ
ᱚ ᱛᱟᱦᱚᱞᱮ ᱩᱫ ᱯᱩᱴᱠᱟᱹ ᱫᱚ ᱛᱟᱞᱦᱮ ᱠᱚ ᱧᱟᱢᱚᱜ ᱠᱟᱱᱟ ᱥᱮ ᱵᱟᱝ
ᱦᱳᱭ ᱧᱟᱢᱚᱜ ᱠᱟᱱ ᱜᱤᱭᱟ ᱠᱚ
ᱟᱨ ᱛᱟᱞᱦᱮ ᱪᱮᱫᱠᱟ ᱯᱮ ᱪᱮᱫᱠᱟ ᱛᱤᱱᱟᱹᱜ ᱠᱟᱛᱮᱫ ᱯᱮ ᱟᱠᱷᱨᱤᱧ ᱠᱚᱣᱟ
ᱟᱠᱷᱨᱤᱧ ᱫᱚ ᱟᱠᱷᱨᱤᱧ ᱫᱚ ᱩᱱᱟᱹᱜ ᱜᱟᱱ ᱫᱚ ᱚᱱᱟ ᱠᱚᱫᱚ ᱵᱟᱹᱞᱤᱧ ᱵᱟᱲᱟᱭᱟ ᱟᱹᱞᱤᱧ ᱫᱚᱼᱼ ᱦᱟᱞᱟᱝ ᱜᱮᱞᱤᱧ ᱪᱟᱞᱟᱣ ᱵᱟᱲᱟᱣ ᱠᱟᱱᱟ ᱟᱫᱚ ᱟᱠᱷᱨᱤᱧ ᱫᱚ ᱵᱟᱵᱟ ᱛᱟᱠᱚ ᱜᱮ ᱟᱠᱷᱨᱤᱧ ᱫᱚᱠᱚ ᱤᱫᱤᱭᱟ
ᱚᱻ
ᱟᱫᱚ ᱩᱱᱟᱹᱜ ᱜᱟᱱ ᱠᱩᱞᱤ ᱠᱚᱫᱚ ᱵᱟᱝ ᱦᱩᱭ ᱠᱟᱱᱟ ᱪᱮᱫ ᱞᱮᱠᱟ ᱢᱟᱱᱮ ᱫᱚᱨᱫᱟᱢ ᱠᱚᱫᱚ ᱩᱱᱟᱹᱜ ᱜᱟᱱ ᱫᱚ ᱠᱩᱞᱤ ᱠᱚᱫᱚ ᱵᱟᱝ ᱦᱩᱭ ᱠᱟᱱᱟ
ᱡᱟᱭᱦᱳᱠ ᱟᱨ ᱤᱱᱟᱹ ᱠᱚ ᱦᱩᱲᱩ ᱨᱚᱦᱚᱭ ᱵᱟᱫ ᱫᱤᱭᱮ ᱟᱨ ᱪᱮᱜ ᱠᱚ ᱢᱟᱱᱮ ᱥᱚᱵᱡᱤ ᱠᱚ ᱪᱮᱫ ᱠᱚᱯᱮ ᱨᱚᱦᱚᱭᱟ ᱟᱱᱟᱡᱽ ᱠᱚ ᱥᱚᱵᱡᱤ ᱠᱚᱼᱼ
ᱟᱨ ᱥᱚᱵᱡᱤ ᱠᱚ ᱵᱚᱞᱛᱮ ᱜᱮᱞᱮ ᱟᱞᱮ ᱥᱮᱱ ᱫᱚ ᱢᱟᱱᱮ ᱚᱱᱠᱟ ᱫᱟᱜ ᱠᱚᱫᱚ ᱵᱟᱹᱱᱩᱜ ᱜᱮᱭᱟ ᱟᱫᱚ ᱚᱱᱟ ᱛᱮ ᱨᱚᱦᱚᱭ ᱠᱚᱫᱚ ᱵᱟᱞᱮ ᱨᱚᱦᱚᱭ ᱜᱮᱭᱟ ᱞᱮ ᱥᱚᱵᱽᱡᱤ ᱠᱚᱫᱚ
ᱚ ᱛᱟᱞᱦᱮ ᱮᱢᱱᱤ ᱩᱛᱩ ᱡᱚᱢ ᱞᱮᱠᱟ ᱫᱚ ᱛᱟᱣ ᱨᱮᱦᱚᱸ ᱚᱱᱠᱟ ᱵᱟᱝ ᱯᱮ ᱨᱚᱦᱚᱭᱟ
ᱵᱟᱝ ᱵᱟᱝ ᱵᱟᱞᱮ ᱨᱚᱦᱚᱭ ᱜᱮᱭᱟ ᱥᱚᱵᱽᱡᱤ ᱪᱟᱥ ᱠᱚᱨ ᱛᱮ ᱜᱮᱞᱮ ᱫᱟᱜ ᱫᱚ ᱫᱚᱨᱠᱟᱨ ᱜᱮᱭᱟ ᱥᱮ ᱟᱨ ᱛᱟᱯᱚᱨ ᱛᱟᱨᱯᱚᱨ ᱫᱟᱜ ᱜᱮ ᱵᱟᱹᱱᱩᱜᱼᱟ ᱛᱚ ᱪᱤᱠᱟᱹ ᱞᱮᱠᱟ ᱨᱮ ᱥᱚᱵᱡᱤ ᱫᱚᱢ ᱪᱟᱥ ᱜᱮᱭᱟ ᱟᱫᱚ ᱥᱚᱵᱡᱤ ᱵᱚᱞ ᱛᱮ ᱜᱮᱞᱮ ᱳᱭ ᱵᱟᱲᱜᱮ ᱠᱚᱨᱮ ᱚᱱᱟ ᱠᱩᱸᱫᱽᱨᱤ ᱡᱷᱟᱴᱟ ᱠᱚ ᱛᱟᱦᱮᱱ ᱜᱮᱭᱟ ᱾ ᱠᱩᱸᱱᱫᱽᱨᱤ ᱛᱟᱦᱮᱱᱟ ᱚᱱᱟ ᱠᱚᱜᱮ ᱟᱨ ᱵᱟᱝᱠᱷᱟᱱ ᱫᱚ ᱚᱱᱠᱟ ᱫᱚ ᱪᱮᱫ ᱜᱮ ᱵᱟᱞᱮ ᱪᱟᱥ ᱜᱮᱭᱟ ᱾
ᱦᱮᱸ, ᱟᱞᱮ ᱥᱮᱫ ᱫᱚ ᱱᱚᱜᱼᱚᱭ ᱵᱷᱮᱱᱰᱤ ᱠᱚ ᱛᱟᱯᱚᱨᱮ ᱟᱨ ᱵᱮᱸᱜᱟᱲ ᱵᱤᱞᱟᱹᱛᱤ ᱦᱚᱸᱞᱮ ᱪᱟᱥ ᱜᱮᱭᱟ, ᱱᱤᱭᱟᱹ ᱥᱚᱢᱚᱭ ᱫᱚ ᱵᱤᱞᱟᱹᱛᱤ ᱫᱚ ᱵᱟᱝ ᱦᱩᱭᱩᱜᱼᱟ ᱛᱷᱚᱲᱟ ᱵᱮᱸᱜᱟᱲ ᱟᱨ ᱮᱢᱱᱤ ᱯᱩᱨᱟᱹᱭ ᱠᱚ, ᱵᱷᱮᱱᱰᱤ ᱠᱚ ᱛᱟᱯᱚᱨᱮ ᱚᱱᱟ ᱞᱟᱯᱷᱟᱨ ᱡᱟᱦᱟᱸ ᱠᱚ ᱢᱮᱛᱟᱜᱼᱟ ᱵᱚᱨᱵᱚ ᱴᱤ ᱾ ᱦᱮᱸ ᱤᱱᱟᱹ ᱠᱚᱫᱚ ᱪᱟᱥ ᱦᱩᱭᱩᱜᱼᱟ, ᱵᱤᱞᱟᱹᱛᱤ ᱫᱚ ᱱᱤᱭᱟᱹ ᱥᱚᱢᱚᱭ ᱫᱚ ᱫᱚᱢᱮ ᱫᱟᱜ ᱞᱮᱠᱷᱟᱱᱮ ᱱᱚᱥᱴᱚ ᱟᱭᱛᱚ ᱛᱚ ᱵᱟᱹᱠᱤ ᱠᱚᱫᱚ ᱢᱚᱴᱟ ᱢᱩᱴᱤ ᱦᱩᱭᱩᱜᱼᱟ ᱾ ᱵᱟᱹᱫ ᱠᱚᱨᱮᱜ ᱫᱚ ᱱᱚᱣᱟ ᱡᱟᱦᱟᱸ ᱠᱚ ᱜᱷᱩᱴᱩ ᱡᱟᱭᱜᱟ ᱟᱨᱠᱤ ᱾
ᱦᱳᱭ ᱾
ᱟᱨ ᱱᱳᱣᱟ ᱱᱳᱣᱟ ᱫᱷᱚᱨᱚᱱ ᱫᱤᱱ ᱫᱚ ᱵᱟᱭ ᱮᱠᱟᱞ ᱵᱟᱭ ᱫᱟᱜ ᱞᱮᱠᱷᱟ ᱢᱟ ᱫᱟᱜ ᱵᱷᱚᱨᱥᱟ ᱡᱚᱛᱚ ᱜᱮ ᱚᱱᱚᱛᱮ ᱦᱚᱸ ᱾ ᱱᱚᱛᱮ ᱦᱚᱸ ᱡᱚᱫᱤᱣ ᱥᱮᱨᱚᱠᱚᱢ ᱫᱟᱜ ᱱᱟᱜ ᱥᱳᱨᱥ ᱵᱟᱹᱱᱩᱜᱼᱟ, ᱟᱫᱚ
ᱚ ᱾
ᱚᱝᱠᱟ ᱥᱮᱨᱢᱟ ᱡᱟᱹᱲᱤ ᱱᱟᱜ ᱚᱯᱮᱠᱠᱷᱟ ᱛᱮᱜᱮ ᱟᱨ ᱵᱟᱠᱷᱟᱱ ᱫᱚ ᱱᱚᱝᱠᱟ ᱚᱱᱟ ᱡᱟᱦᱟᱸ ᱚᱲᱟᱜ ᱚᱲᱟᱜ ᱠᱚ ᱮᱢ ᱠᱟᱱᱟ ᱫᱟᱜ ᱤᱱᱟᱹ ᱫᱟᱜ ᱛᱮᱦᱚᱸ ᱠᱚ ᱢᱤᱜ ᱵᱟᱨ ᱠᱚ ᱚᱲᱟᱜ ᱫᱷᱟᱨᱮ ᱠᱚᱨᱮᱜ ᱠᱚ ᱪᱟᱥ ᱜᱮᱭᱟ ᱾
ᱦᱩᱸ, ᱢᱟᱱᱮ ᱟᱯᱮ ᱫᱚ ᱦᱩᱲᱩ ᱪᱟᱥ ᱵᱟᱫ ᱠᱟᱛᱮᱫ ᱫᱚ ᱥᱚᱵᱽᱡᱤ ᱠᱚᱦᱚᱸ ᱯᱮ ᱪᱟᱥ ᱜᱮᱭᱟ ᱯᱮ?
ᱦᱮᱸ ᱦᱮᱸ ᱥᱚᱵᱽᱡᱤ ᱠᱚᱦᱚᱸᱞᱮ ᱪᱟᱥ ᱜᱮᱭᱟ, ᱟᱫᱚ ᱮᱢᱱᱤ ᱮᱻ ᱡᱚᱢ ᱞᱮᱠᱟ ᱟᱠᱷᱨᱤᱧ ᱦᱚᱲ ᱫᱚ ᱢᱤᱫ ᱵᱟᱨ ᱦᱚᱭᱛᱳ ᱡᱟᱦᱟᱸᱭ ᱰᱷᱮᱨ ᱧᱚᱜ ᱵᱚᱲᱚ ᱧᱚᱜ ᱠᱷᱮᱛ ᱦᱮᱱᱟᱜ ᱛᱟᱠᱚᱣᱟ ᱩᱝᱠᱩ ᱫᱚᱠᱚ ᱟᱠᱷᱨᱤᱧ ᱜᱮᱭᱟ ᱠᱚ ᱟᱨ ᱵᱟᱠᱷᱟᱱ ᱫᱚ ᱡᱚᱛᱚ ᱦᱚᱲ ᱫᱚ ᱵᱟ ᱾
ᱦᱚᱸ, ᱚᱲᱟᱜ ᱨᱮ ᱡᱚᱢ ᱞᱮᱠᱟ ᱯᱮ ᱪᱟᱥ ᱜᱮᱭᱟ?
ᱦᱳᱭ, ᱦᱳᱭ, ᱚᱲᱟᱜ ᱨᱮ ᱡᱚᱢ ᱞᱮᱠᱟ ᱾
ᱟᱨ ᱛᱟᱦᱞᱮ ᱟᱸᱻ ᱟᱵᱤᱱ ᱥᱮᱫ ᱫᱚ ᱫᱟᱜ ᱡᱟᱹᱲᱤ ᱫᱚ ᱵᱮᱥᱤ ᱜᱮᱭᱟ ᱵᱟᱝ?
ᱦᱳᱭ ᱦᱳᱭ ᱦᱳᱭ, ᱱᱚᱛᱮ ᱫᱟᱜ ᱡᱟᱹᱲᱤ ᱫᱚ ᱵᱮᱥᱤ ᱜᱮᱭᱟ ᱟᱨ ᱟ ᱮᱠᱷᱚᱱ ᱫᱚ ᱚᱱᱠᱟ ᱜᱮᱠᱚ ᱞᱟᱹᱭ ᱫᱟ ᱮᱠᱷᱚᱱ ᱫᱚ ᱦᱟᱜ ᱦᱩᱭᱩᱜ ᱜᱮᱭᱟ ᱫᱟᱜ ᱡᱟᱹᱲᱤ ᱦᱚᱸ ᱾
ᱦᱳᱭ, ᱦᱳᱭ, ᱟᱫᱚ ᱛᱟᱦᱚᱞᱮ ᱱᱚᱣᱟ ᱵᱟᱸᱫ ᱠᱚᱫᱚ ᱯᱟᱭᱲᱮᱜ ᱠᱟᱱ ᱜᱮᱭᱟ ᱥᱮ ᱵᱟᱝᱜᱮ?
ᱦᱮᱸ ᱵᱟᱸᱫᱷ ᱠᱚ ᱰᱚᱵᱷᱟᱜ ᱠᱚ, ᱱᱚᱣᱟ ᱠᱚ ᱜᱟᱰᱟ ᱠᱚ ᱡᱟᱦᱟᱸ ᱠᱚ ᱢᱮᱱᱟᱜ ᱛᱟᱞᱮᱭᱟ ᱚᱱᱟ ᱠᱚᱫᱚ ᱮᱠᱫᱚᱢ ᱟᱹᱰᱤ ᱟᱹᱰᱤᱴᱟ ᱯᱮᱨᱮᱡ ᱠᱟᱱᱟ ᱟᱨ ᱠᱷᱮᱛ ᱠᱚᱦᱚᱸ ᱠᱤᱪᱷᱩ ᱠᱤᱪᱷᱩ ᱠᱷᱮᱛ ᱫᱚ ᱮᱠᱫᱚᱢ ᱢᱟᱱᱮ ᱰᱩᱵᱩᱡ ᱟᱠᱟᱱᱟ ᱾
ᱦᱳᱭ, ᱦᱳᱭ, ᱟᱫᱚ ᱚ ᱵᱟᱸᱫᱷ ᱠᱷᱚᱱ ᱫᱚ ᱫᱟᱜ ᱠᱚᱫᱚ ᱩᱸᱰᱩᱝᱚᱜ ᱜᱮ ᱩᱰᱩᱝᱚᱜ ᱠᱟᱱ ᱜᱮᱭᱟ?
ᱦᱮᱸ ᱟᱞᱮ ᱢᱮᱫᱴᱟᱝ ᱵᱚᱲᱚ ᱵᱟᱸᱫ ᱢᱮᱱᱟᱜᱼᱟ ᱟᱹᱰᱤ ᱵᱚᱲᱚ ᱵᱟᱸᱫᱷ ᱢᱮᱱᱟᱜᱼᱟ ᱛᱚ ᱚᱱᱟ ᱵᱟᱸᱫᱷ ᱫᱟᱜ ᱮᱠᱷᱚᱱᱚ ᱟᱣᱨᱤ ᱩᱰᱩᱠᱚᱜᱼᱟ ᱟᱨ ᱢᱤᱫ ᱵᱟᱨ ᱫᱤᱱ ᱡᱩᱫᱤ ᱚᱱᱠᱟᱭ ᱫᱟᱜᱟ, ᱛᱟᱦᱚᱞᱮ ᱠᱷᱟᱱ ᱠᱤᱱᱛᱩ ᱚᱸᱰᱮ ᱠᱷᱚᱱᱟᱜ ᱦᱚᱸ ᱫᱟᱜ ᱫᱚ ᱩᱰᱩᱠᱚᱜᱼᱟ ᱮᱢᱱᱤ ᱟᱹᱨᱠᱤ ᱮᱠᱷᱱᱚ ᱫᱚ ᱟᱣᱨᱤ ᱩᱰᱩᱠᱚᱜᱼᱟ ᱾
ᱦᱳᱭ, ᱦᱳᱭ, ᱟᱨ ᱛᱟᱦᱞᱮ ᱮ ᱡᱚᱠᱷᱚᱱ ᱵᱟᱸᱫ ᱠᱚ ᱯᱟᱭᱲᱮᱡ ᱜᱮᱭᱟ ᱥᱮ ᱟᱫᱚ ᱦᱟᱹᱠᱩ ᱠᱚᱫᱚ ᱯᱮ ᱥᱟᱵ ᱠᱚᱜᱮ ᱜᱮᱭᱟ ᱥᱮ ᱵᱟᱝ?
ᱦᱳᱭ, ᱦᱳᱭ, ᱡᱚᱠᱷᱚᱱ ᱚᱱᱟ ᱡᱟᱦᱟᱸ ᱵᱚᱲᱚ ᱵᱟᱸᱫ ᱨᱮᱱᱟᱜ ᱠᱟᱛᱷᱟ ᱞᱤᱧ ᱞᱟᱹᱭ ᱠᱮᱜᱼᱟ ᱚᱱᱟ ᱫᱚ ᱡᱳᱨ ᱡᱩᱫᱤ ᱫᱟᱜᱼᱟ ᱛᱚᱵᱮ ᱫᱟᱜ ᱠᱚᱦᱚᱸ ᱩᱰᱩᱠᱚᱜᱼᱟ, ᱟᱫᱚ ᱚᱱᱟ ᱠᱷᱮᱛ ᱥᱮᱫ ᱛᱮᱜᱮ ᱪᱟᱞᱟᱜᱼᱟ ᱢᱟᱱᱮ ᱡᱟᱦᱟᱸ ᱱᱟᱞᱟ ᱛᱟᱦᱮᱸ ᱠᱟᱱ ᱱᱟᱞᱟ ᱠᱚᱫᱚ ᱫᱚᱢᱮ ᱵᱟᱝ ᱞᱟᱹᱴᱩ ᱜᱮᱭᱟ, ᱛᱟᱞᱦᱮ ᱵᱟᱭᱨᱮ ᱥᱮᱫ ᱦᱚᱸ ᱫᱟᱜ ᱦᱤᱡᱩᱜᱼᱟ ᱾ ᱯᱟᱦᱟᱲ ᱡᱟᱦᱟᱸ ᱠᱚ ᱛᱟᱦᱮᱱᱟ ᱡᱟᱦᱟᱸ ᱟᱲᱮᱠᱚ ᱟᱲᱮ ᱠᱚ ᱡᱚᱛᱚ ᱨᱟᱹᱯᱩᱫᱚᱜ ᱟ, ᱛᱟᱦᱞᱮ ᱟᱫᱚ ᱚᱱᱟ ᱠᱷᱮᱛ ᱠᱚᱨᱮᱜ ᱦᱚᱸ ᱢᱤᱫ ᱥᱚᱢᱚᱭ ᱫᱚᱞᱮ ᱥᱟᱵ ᱠᱟᱜ ᱠᱚᱣᱟ ᱚᱱᱟ ᱠᱷᱮᱛ ᱠᱚᱨᱮᱜ ᱫᱚᱢᱮ ᱦᱟᱹᱠᱩ ᱠᱚ ᱟᱬᱜᱚᱱᱟᱠᱚ, ᱛᱚ ᱩᱱᱥᱚᱢᱚᱭ ᱫᱚ ᱢᱤᱫ ᱥᱚᱢᱚᱭ ᱫᱚ ᱵᱷᱟᱞᱮ ᱞᱮ ᱥᱟᱵ ᱠᱟᱜ ᱠᱚᱣᱟ ᱾
ᱦᱳᱭ, ᱦᱳᱭ, ᱟᱫᱚ ᱱᱚᱣᱟ ᱟᱸ ᱡᱷᱟᱹᱞᱤ ᱠᱚᱫᱚ ᱵᱟᱝᱯᱮ ᱚᱰᱟᱣ ᱜᱮᱭᱟ?
ᱦᱮᱸ ᱦᱮᱸ ᱡᱷᱟᱹᱞᱤ ᱛᱮᱦᱚᱸ ᱟᱨ ᱢᱟᱱᱮ ᱠᱷᱮᱛ ᱠᱚᱨᱮ ᱫᱚ ᱫᱚᱢᱮ ᱠᱚᱠᱚ ᱮᱢ ᱯᱟᱭᱨᱟ ᱵᱟᱲᱟᱭᱟᱠᱚ᱾ ᱛᱟᱞᱦᱮ ᱚᱱᱟ ᱠᱚᱨᱮᱞᱮ ᱫᱚᱢᱮ ᱞᱮ ᱥᱟᱵ ᱠᱚᱣᱟ᱾ ᱟᱨ ᱡᱷᱟᱹᱞᱤ ᱡᱟᱦᱟᱸᱭᱟᱜ ᱢᱮᱱᱟᱜᱼᱟ ᱩᱱᱤᱭᱟᱜ ᱫᱚ ᱡᱷᱟᱹᱞᱤᱜᱼᱟ ᱡᱚᱛᱚ ᱦᱚᱲᱟᱜ ᱛᱚ ᱡᱷᱟᱹᱞᱤ ᱵᱟᱹᱱᱩᱜᱼᱟ᱾
ᱦᱳᱭ ᱦᱳᱭ ᱟᱨ ᱟᱨ ᱚᱱᱟ ᱪᱮᱫ ᱠᱚ ᱞᱟᱹᱭ ᱫᱚᱠᱚ ᱚᱱᱟ ᱴᱚᱨᱚᱰᱟᱝ ᱥᱮ ᱪᱮᱫ ᱞᱟᱹᱭ
ᱦᱳᱭ ᱦᱳᱭ, ᱦᱮᱸ ᱟᱞᱮ ᱚᱱᱟ ᱴᱤ ᱡᱟᱦᱟᱸᱭ ᱡᱟᱦᱟᱸᱭᱟᱜ ᱱᱤᱨᱫᱤᱥᱴᱚ ᱛᱟᱦᱮᱱᱟ ᱛᱚ, ᱟᱫᱚ ᱟᱞᱮ ᱟᱫᱚ ᱜᱷᱟᱹᱴᱤ ᱛᱟᱦᱮᱸ ᱠᱟᱱᱟ ᱢᱮᱱᱟᱜᱼᱟ ᱱᱤᱛᱚᱜ ᱦᱚᱸ᱾ ᱟᱫᱚ ᱚᱱᱟ ᱠᱤᱪᱷᱩ ᱤᱭᱟᱹ ᱠᱷᱟᱹᱛᱤᱨ ᱛᱮ ᱚᱸᱰᱮ ᱫᱚ ᱞᱮ ᱯᱟᱣ ᱠᱟᱫᱟ ᱟᱫᱚ ᱟᱹᱣᱨᱤ ᱦᱟᱸᱜ ᱡᱩᱛ ᱦᱩᱭᱩᱜ-ᱟ ᱟᱫᱚ ᱦᱚᱜᱼᱚᱭ ᱡᱩᱛ ᱦᱩᱭᱩᱜᱼᱟ ᱟᱫᱚ ᱴᱚᱨᱰᱟᱝ ᱠᱚᱫᱚ ᱮᱸ ᱛᱳᱢᱟᱨ ᱥᱤᱭᱟᱹᱲᱟ ᱠᱚ ᱚᱱᱟ ᱠᱚ ᱫᱚ ᱢᱮᱱᱟᱜᱼᱟ ᱢᱮᱱᱟᱜ ᱫᱚ᱾
ᱦᱳᱭ᱾
ᱟᱯᱮ ᱥᱮᱫ ᱫᱚ ᱚᱱᱠᱟ ᱯᱮ ᱵᱮᱵᱷᱟᱨ ᱜᱮᱭᱟ ᱚᱱᱟ?
ᱦᱳᱭ ᱵᱷᱟᱞᱮ ᱜᱮᱞᱮ ᱵᱮᱵᱚᱦᱟᱨ ᱮᱭᱟ ᱟᱨ ᱢᱟᱱᱮ ᱚᱝᱠᱟ ᱵᱩᱨᱩ ᱫᱷᱟᱨᱮ ᱥᱮ ᱟᱨ ᱛᱟᱞᱦᱮ ᱵᱩᱨᱩ ᱠᱷᱚᱱ ᱫᱟᱜ ᱠᱚ ᱟᱬᱜᱚᱱ ᱜᱮ ᱛᱟᱦᱮᱸᱜ ᱜᱮᱭᱟ᱾ ᱮᱠᱷᱚᱱ ᱜᱮᱛᱚ ᱵᱟᱭ ᱫᱟᱜ ᱮᱫ ᱛᱮ ᱵᱟᱝ ᱟᱬᱜᱚᱱ ᱠᱟᱱᱟ ᱵᱟᱠᱷᱟᱱ ᱮ ᱞᱟᱦᱟ ᱛᱮᱫᱚ ᱚᱱᱠᱟ ᱫᱟᱜ ᱠᱚ ᱟᱬᱜᱚᱱ ᱠᱟᱱ ᱛᱟᱦᱮᱱ ᱜᱮᱭᱟ ᱛᱟᱨᱯᱚᱨ
ᱟᱸ ᱵᱩᱨᱩ ᱫᱷᱟᱨᱮ ᱫᱷᱟᱨᱮ ᱠᱚᱨᱮ ᱚᱝᱠᱟ ᱯᱩᱠᱷᱨᱤ ᱠᱚ ᱢᱮᱱᱟᱜ ᱜᱮᱭᱟ᱾ ᱚᱱᱟ ᱠᱚ ᱢᱟᱱᱮ ᱵᱮᱥᱤ ᱫᱟᱜ ᱞᱮᱱᱠᱷᱟᱱ ᱫᱚ ᱟᱫᱚ ᱚᱱᱟ ᱠᱚᱫᱚ ᱯᱟᱭᱲᱮᱼᱟ ᱥᱮ ᱟᱨ ᱛᱟᱦᱞᱮ ᱞᱟᱹᱴᱩ ᱦᱟᱹᱠᱩ ᱦᱚᱠᱚ ᱛᱟᱦᱮᱱᱟ ᱛᱟᱯᱚᱨ ᱞᱟᱹᱴᱷᱩ ᱦᱟᱹᱠᱩ ᱞᱟᱹᱜᱤᱫ ᱫᱚ ᱚᱱᱟ ᱴᱚᱨᱰᱟᱝ ᱠᱚ ᱠᱚ ᱚᱰᱟᱣ ᱜᱮᱭᱟ, ᱟᱨ ᱠᱚ ᱦᱩᱰᱤᱧ ᱦᱩᱰᱤᱧ ᱫᱚ ᱵᱟᱠᱚ ᱛᱟᱦᱮᱱ ᱜᱮᱭᱟ ᱥᱮ ᱚᱱᱟ ᱨᱮᱫᱚ ᱯᱟᱨᱚᱢᱚᱜᱼᱟ ᱠᱚ᱾ ᱟᱨ ᱛᱟᱞᱦᱮ ᱩᱱᱠᱩ ᱫᱚ ᱚᱱᱟ ᱟᱸ ᱠᱷᱮᱛ ᱟᱲᱮ ᱠᱚᱨᱮ ᱡᱟᱦᱟᱸ ᱫᱟᱜ ᱯᱟᱨᱚᱢᱚᱜ ᱫᱚ ᱦᱩᱭ ᱚᱱᱟ ᱠᱚᱨᱮ ᱡᱷᱟᱞᱤ ᱠᱚᱠᱚ ᱚᱰᱟᱣ ᱜᱮᱭᱟ ᱠᱚ ᱛᱟᱨ ᱯᱚᱨ ᱚᱱᱠᱟ ᱥᱟᱵ ᱵᱟᱲᱟᱣ ᱠᱟᱜ ᱠᱚ ᱜᱮᱭᱟᱞᱤᱧ ᱟᱢᱫᱟ ᱜᱮ᱾ ᱟᱨ ᱥᱟᱵ ᱦᱳᱭᱳᱜ ᱜᱮᱭᱟ᱾
ᱟᱨ ᱡᱟᱹᱥᱛᱤ ᱠᱟᱭ ᱛᱮ ᱪᱮᱜ ᱪᱮᱫᱠᱟᱱ ᱦᱟᱹᱠᱩ ᱠᱚᱯᱮ ᱧᱟᱢ ᱠᱚᱣᱟ ᱱᱩᱠᱩ ᱟᱨ ᱱᱤᱭᱟᱹ ᱥᱩᱢᱚᱭ ᱫᱚ ᱱᱚᱸᱜᱼᱚᱭ ᱮᱸ ᱠᱟᱴᱠᱚᱢ ᱠᱚ ᱤᱭᱟᱹ ᱠᱚ ᱧᱟᱢᱚᱜᱼᱟ ᱟᱯᱮ ᱥᱮ ᱠᱟᱴᱠᱚᱢ ᱠᱚ ᱜᱚᱸᱜᱷᱟ ᱠᱚ ᱚᱱᱠᱟ ᱠᱚ ᱧᱟᱢᱚᱜ ᱜᱮᱭᱟ ᱥᱮ ᱵᱟᱝ?
ᱦᱳᱭ ᱦᱳᱭ ᱠᱟᱴᱠᱚᱢ ᱫᱚ ᱮ ᱮᱠᱷᱚᱱ ᱫᱚᱠᱚ ᱪᱟᱵᱟᱣ ᱠᱟᱱᱟ ᱢᱟᱱᱮ ᱮ ᱩᱱᱟᱹᱜ ᱜᱟᱱ ᱫᱚ ᱩᱸ ᱱᱮᱛᱟᱨ ᱫᱚ ᱩᱱᱟᱹᱜ ᱫᱚ ᱵᱟᱠᱚ ᱧᱟᱢᱚᱜ ᱠᱟᱱᱟ ᱢᱮᱱᱠᱷᱟᱱ ᱟᱨ ᱞᱟᱦᱟ ᱞᱟᱦᱟ ᱫᱚ ᱟᱹᱰᱤ ᱠᱚ ᱧᱟᱢᱚᱜ ᱠᱟᱱ ᱛᱟᱦᱮᱸᱱᱟ ᱮᱠᱷᱚᱱ ᱫᱚ ᱠᱟᱴᱠᱚᱢ ᱠᱚᱫᱚ ᱩᱱᱟᱹᱜ ᱫᱚ ᱵᱟᱠᱚ ᱧᱟᱢᱚᱜ ᱚᱱᱟ ᱮᱠᱷᱚᱱ ᱫᱚ ᱩᱱᱠᱩ ᱜᱚᱸᱜᱷᱟ ᱠᱚᱠᱚ ᱧᱟᱢᱚᱜᱼᱟ ᱜᱚᱸᱜᱷᱟ ᱠᱚ ᱨᱚᱠᱚᱡ ᱠᱚ ᱤᱱᱠᱩ ᱜᱮ ᱵᱟᱠᱷᱟᱱ ᱫᱚ ᱮ ᱱᱮᱛᱟᱨ ᱫᱚ ᱟᱞᱮ ᱥᱮᱱ ᱫᱚ ᱚᱱᱠᱟ ᱠᱟᱴᱠᱚᱢ ᱠᱚᱫᱚ ᱵᱟᱹᱱᱩᱜ ᱠᱚᱜᱮᱭᱟ ᱟᱫᱚ ᱮᱸ ᱟᱹᱵᱤᱱ ᱥᱮᱫ ᱫᱚ ᱢᱮᱱᱟᱜ ᱠᱚᱜᱮᱭᱟ ᱪᱮᱞᱮᱫ?
ᱦᱮᱸ᱾ ᱟᱞᱮ ᱥᱮᱫ ᱫᱚ ᱠᱟᱴᱠᱚᱢ ᱫᱚ ᱧᱟᱢᱚᱜ ᱠᱟᱱ ᱜᱮᱭᱟ ᱠᱚ ᱟᱫᱟ ᱟᱫᱚ ᱞᱟᱦᱟ ᱢᱤᱫ ᱥᱚᱢᱚᱭ ᱫᱚ ᱵᱟᱝᱠᱚ ᱧᱟᱢᱚᱜ ᱠᱟᱱ ᱛᱟᱦᱮᱸᱜ ᱱᱚᱛᱮ ᱦᱚᱸ, ᱚᱱᱟ ᱨᱮᱱᱟᱜ ᱡᱮ ᱠᱟᱨᱚᱱ ᱫᱚ ᱦᱩᱭᱩᱜ ᱠᱟᱱᱟ ᱦᱚᱸᱜᱼᱚᱭ ᱟᱹᱰᱤ ᱵᱟᱹᱥ ᱡᱟᱹᱥᱛᱤ ᱠᱟᱭᱛᱮ ᱚᱱᱟ ᱥᱟᱨ ᱵᱤᱥ ᱵᱚᱱ ᱵᱮᱵᱚᱦᱟᱨ ᱫᱟ ᱮᱸ ᱡᱚᱢᱤ ᱡᱟᱭᱜᱟ ᱨᱮ ᱛᱟᱦᱚᱞᱮ ᱚᱱᱟ ᱠᱷᱟᱹᱛᱤᱨ ᱛᱮᱠᱚ ᱩᱱᱠᱩ ᱦᱚᱸᱠᱚ ᱪᱟᱵᱟ ᱤᱫᱤᱜ ᱠᱟᱱᱟ ᱠᱚ ᱫᱤᱱ ᱫᱤᱱ ᱛᱮ᱾
ᱦᱳᱭ ᱦᱳᱭ᱾
ᱟᱨ ᱛᱟᱦᱞᱮ ᱟᱸᱡᱚᱢ ᱠᱟᱫᱟ ᱞᱤᱧ ᱢᱟᱱᱮ ᱮᱠᱷᱚᱱ ᱫᱚ ᱫᱟᱜ ᱫᱤᱱ ᱥᱮ ᱟᱫᱚ ᱵᱟᱹᱨᱩᱰᱟᱝ ᱠᱚ ᱠᱚ ᱥᱮᱸᱫᱽᱨᱟ ᱠᱚ ᱜᱮᱭᱟ ᱟᱹᱵᱤᱱ ᱫᱚ ᱥᱮᱱᱫᱟ ᱵᱤᱱ ᱪᱟᱞᱟᱣ ᱵᱟᱲᱟᱣ ᱠᱟᱱ ᱜᱮᱭᱟ ᱥᱮ ᱵᱟᱝ ᱜᱮ?
ᱦᱮᱸ ᱱᱮᱛᱟᱨ ᱫᱚ ᱱᱤᱭᱟᱹ ᱱᱮᱛᱟᱨ ᱫᱚ ᱵᱟᱹᱞᱤᱧ ᱪᱟᱞᱟᱣ ᱠᱟᱱᱟ ᱛᱚᱵᱮ ᱞᱟᱦᱟ ᱧᱚᱜ ᱫᱚ ᱢᱤᱫ ᱥᱚᱢᱚᱭ ᱫᱚ ᱫᱚᱢᱮ ᱞᱮ ᱪᱟᱞᱟᱜ ᱠᱟᱱ ᱛᱟᱦᱮᱸᱜᱼᱟ᱾ ᱦᱮᱸ ᱢᱟᱱᱮ ᱫᱟᱜ ᱢᱟᱱᱮ ᱜᱮ ᱢᱟᱱᱮ ᱵᱤᱱᱟᱹ ᱫᱟᱜ ᱨᱮᱦᱚᱸ᱾ ᱢᱟᱱᱮ ᱫᱟᱜ ᱫᱤᱱ ᱵᱟᱝ ᱨᱮ ᱦᱚᱸ ᱟᱨᱠᱤ ᱚᱝᱠᱟ ᱦᱚᱸᱞᱮ ᱪᱟᱞᱟᱣ ᱠᱟᱱᱟ, ᱮ ᱰᱷᱮᱨ ᱰᱷᱮᱨ ᱞᱮ ᱚᱝᱠᱟ ᱞᱮ ᱵᱟᱹᱨᱩᱰᱟᱝ ᱞᱮ ᱜᱚᱡ ᱠᱟᱜ ᱠᱚᱣᱟ ᱥᱮᱸᱫᱽᱨᱟᱣ ᱠᱟᱜ ᱠᱚᱣᱟᱞᱮ ᱛᱚ ᱱᱤᱛ ᱛᱟᱨ ᱫᱚ ᱟᱫᱚ ᱱᱤᱭᱟᱹᱴᱟᱜ ᱫᱚ ᱩᱱᱟᱹᱜ ᱫᱚ ᱵᱟᱝ ᱪᱟᱞᱟᱜ ᱦᱩᱭᱩᱜ ᱜᱮᱭᱟ᱾ ᱟᱫᱚ ᱜᱟᱛᱮ ᱠᱚ ᱫᱚ ᱠᱚ ᱪᱟᱞᱟᱜ ᱟᱠᱚ, ᱟᱫᱚ ᱟᱯᱮ ᱪᱮᱜᱠᱟ ᱟᱯᱮ ᱥᱮᱫ?
ᱟᱞᱮ ᱥᱮᱱ ᱫᱚ ᱦᱳᱭ ᱪᱟᱞᱟᱜ ᱜᱮᱭᱟ ᱠᱚ᱾ ᱢᱟᱱᱮ ᱵᱟᱨᱩᱰᱟᱝ ᱫᱚ ᱦᱳᱭᱳᱜ ᱠᱟᱱᱟ ᱮ ᱛᱤᱠᱤᱱ ᱵᱮᱲᱟ ᱫᱚ ᱵᱟᱠᱚ ᱧᱟᱢᱚᱜ ᱜᱮᱭᱟ ᱥᱮ᱾ ᱱᱚᱝᱠᱟ ᱟᱹ ᱧᱤᱫᱟᱹ ᱵᱮᱲᱟᱭ ᱠᱚ ᱧᱟᱢᱚᱜ ᱜᱮᱭᱟ᱾ ᱟᱨ ᱛᱟᱞᱦᱮ ᱚᱝᱠᱟ ᱫᱟᱫᱟ ᱛᱟᱠᱚ, ᱵᱟᱵᱟ ᱛᱟᱠᱚ ᱪᱟᱞᱟᱜ ᱜᱮᱭᱟ ᱠᱚ ᱵᱟᱹᱩᱰᱟᱝ ᱥᱮᱸᱫᱽᱨᱟᱜ ᱠᱚ ᱪᱟᱞᱟᱜ-ᱟ᱾ ᱟᱨ ᱡᱚᱠ ᱠᱷᱚᱱ ᱚᱱᱟ ᱵᱟᱨᱚᱰᱟᱝ ᱥᱮᱸᱫᱽᱨᱟ ᱠᱚ ᱦᱚᱸ ᱠᱚ ᱪᱟᱞᱟᱜ ᱜᱮᱭᱟ ᱟᱨ ᱡᱚᱠᱷᱚᱱ ᱱᱚᱝᱠᱟ ᱠᱚᱢ ᱠᱚᱢ ᱫᱟᱜ ᱜᱮᱭᱟ ᱡᱤᱯᱤᱨ ᱡᱤᱯᱤᱨ ᱫᱟᱜᱟᱭ ᱡᱟᱦᱟᱸ, ᱵᱮᱥᱤ ᱡᱳᱨ ᱫᱚ ᱵᱟᱝ᱾ ᱛᱚᱠᱷᱚᱱ ᱫᱚ ᱩᱝᱠᱩ ᱰᱟᱹᱠ ᱪᱮᱸᱬᱮ ᱠᱚ ᱢᱮᱛᱟ ᱠᱚ ᱫᱚ, ᱟᱸᱡᱚᱢ ᱠᱟᱜ ᱜᱮᱭᱟᱵᱤᱱ ᱥᱮ ᱵᱟᱝ ᱜᱮ?
ᱦᱳᱭ ᱦᱳᱭ ᱟᱸᱡᱚᱢ ᱠᱟᱜ-ᱟ ᱞᱤᱧ᱾
ᱦᱳᱭ ᱦᱳᱭ ᱩᱝᱠᱩ ᱪᱮᱸᱬᱮ ᱥᱮᱸᱫᱽᱨᱟ ᱠᱚ ᱠᱚ ᱪᱟᱞᱟᱜ ᱜᱮᱭᱟ ᱠᱚ᱾ ᱱᱚᱝᱠᱟ ᱪᱟᱞᱟᱣ ᱵᱟᱲᱟ ᱟᱠᱟᱱ ᱜᱮᱭᱟᱢ? ᱚ ᱟᱨ ᱢᱟᱱᱮ ᱟᱹᱧ ᱟᱹᱭᱩᱵ ᱵᱮᱲᱟ ᱜᱮ ᱥᱮ ᱵᱮᱥᱤ ᱫᱟᱜᱟᱭ ᱥᱮ᱾ ᱟᱨ ᱛᱟᱞᱮ ᱡᱚᱠᱷᱚᱱ ᱵᱮᱥᱤ ᱜᱮ ᱫᱟᱜᱟᱭ ᱛᱚᱠᱷᱚᱱ ᱫᱚ ᱠᱟ ᱦᱟᱹᱠᱩ ᱥᱮᱸᱫᱽᱨᱟ ᱠᱚ ᱠᱚ ᱪᱟᱞᱟᱜ ᱜᱮᱭᱟ ᱠᱚ᱾ ᱚᱠᱟ ᱠᱚ ᱨᱮ ᱵᱟᱸᱫ ᱠᱚ ᱯᱟᱭᱲᱮᱜ ᱜᱮᱭᱟ ᱢᱟᱨᱟᱝ ᱢᱟᱨᱟᱝ ᱦᱟᱹᱠᱩ ᱠᱚ ᱟᱲᱜᱚᱱᱟ ᱥᱮ ᱟᱹᱭᱩᱵ ᱵᱮᱲᱟ ᱫᱚ᱾ ᱟᱨ ᱛᱷᱟᱞᱮ ᱩᱝᱠᱩ ᱥᱮᱸᱫᱽᱨᱟ ᱠᱚ ᱠᱚ ᱪᱟᱞᱟᱜ ᱜᱮᱭᱟ᱾ ᱪᱟᱞᱟ ᱵᱟᱲᱟᱣ ᱠᱟᱱ ᱜᱮᱭᱟ ᱠᱚ ᱵᱷᱟᱞᱮ ᱜᱮ᱾
ᱟᱨ ᱚᱱᱟ ᱠᱩ ᱠᱩᱪᱞᱟᱹ ᱦᱟᱹᱠᱩ ᱵᱮᱱ ᱡᱟᱢ ᱵᱟᱲᱟᱣ ᱠᱟᱜ ᱠᱚᱣᱟ ᱠᱩᱪᱞᱟᱹ ᱠᱩᱪᱞᱟᱹ ᱦᱟᱹᱠᱩ?
ᱠᱩᱪᱞᱟᱹ ᱦᱟᱹᱠᱩ ᱫᱚ ᱦᱮᱸ ᱡᱚᱢ ᱠᱟᱜ ᱠᱚ ᱜᱮᱭᱟᱞᱤᱧ᱾ ᱟᱫᱚ ᱩᱝᱠᱩ ᱫᱚ
ᱟᱫᱚ ᱟᱫᱚ ᱠᱩᱪᱞᱟᱹ ᱦᱟᱹᱠᱩ ᱫᱚ ᱱᱚ-ᱱᱚᱣᱟ ᱤᱭᱟᱹ ᱠᱚᱨᱮ ᱦᱚᱸ ᱠᱚ ᱧᱟᱢᱟ ᱠᱷᱮᱛ ᱨᱮ ᱱᱤᱭᱟᱹ ᱡᱟᱹᱥ ᱛᱤ ᱨᱮ ᱠᱚ ᱧᱟᱢᱚᱜ ᱠᱟᱱᱟ ᱧᱮᱛᱟᱨ ᱦᱚᱸᱜ-ᱚᱭ ᱪᱟᱞᱟᱣ ᱵᱟᱲᱟ ᱦᱩᱭ ᱱᱟ ᱯᱚᱲᱠᱮᱛ᱾ ᱠᱚᱨᱮᱜ ᱠᱚ ᱧᱟᱢᱚᱜ ᱠᱟᱱ ᱜᱮᱭᱟ ᱡᱟᱹᱥᱛᱤ ᱟᱨ ᱟᱯᱮ ᱥᱮᱫ ᱢᱟ ᱡᱟᱦᱟᱸᱭ ᱠᱚ ᱨᱚᱦᱚᱭᱟᱠᱚ ᱟᱨ ᱠᱤ ᱠᱟᱹᱢᱤ ᱡᱟᱦᱟᱸᱭ ᱠᱚ ᱫᱚᱦᱚᱸ ᱠᱚᱣᱟ ᱛᱚ ᱠᱟᱹᱢᱤ ᱠᱚᱣᱟᱜ ᱱᱮᱛᱟᱨ ᱫᱚ ᱪᱮᱜᱠᱟ ᱤᱭᱟᱹ ᱪᱟᱞᱟᱜ ᱠᱟᱱᱟ ᱪᱮᱜ ᱠᱟ ᱠᱚ ᱮᱢᱟ ᱪᱮᱜᱠᱟ ᱠᱟᱹᱣᱰᱤ ᱯᱮ ᱮᱢᱟ ᱠᱚᱣᱟ?
ᱠᱟᱹᱣᱰᱤ ᱫᱚ ᱮᱠᱷᱚᱱ ᱛᱚ ᱟᱞᱮ ᱥᱮᱱ ᱫᱚ ᱨᱚᱦᱚᱭ ᱫᱚ ᱵᱟᱝ ᱦᱳᱭᱳᱜ ᱠᱟᱱ ᱜᱮᱭᱟ ᱥᱮ ᱛᱟᱯᱚᱨ ᱞᱟᱦᱟ ᱵᱟᱨ ᱨᱮ ᱡᱚᱠ ᱠᱷᱚᱱ ᱞᱮ ᱨᱚᱦᱚᱭ ᱞᱮᱫᱟ ᱞᱮ ᱛᱚᱠᱷᱚᱱ ᱫᱚ ᱚᱝᱠᱟ ᱦᱟᱛᱟᱣᱮᱫ ᱛᱟᱦᱮᱸᱱ ᱜᱮᱭᱟᱹ ᱠᱚ ᱢᱟᱱᱮ ᱟᱵᱚ ᱮᱸ ᱥᱟᱱᱛᱟᱲ ᱫᱚ ᱠᱚ ᱦᱟᱛᱟᱣᱮᱫ ᱛᱟᱦᱮᱸᱜ-ᱟ ᱱᱚᱣᱟ ᱫᱩᱥᱚ ᱴᱟ ᱴᱟᱠᱟ ᱠᱚ ᱦᱟᱛᱟᱣᱟ᱾
ᱦᱳᱭ᱾
ᱟᱨ ᱡᱚᱢ ᱧᱩ ᱫᱚ ᱱᱤᱡᱮ ᱨᱟᱜ ᱜᱮ ᱟᱨ ᱱᱚᱣᱟ ᱫᱤᱠᱩ ᱠᱚ ᱡᱚᱠᱷᱚᱱ ᱟᱹᱜᱩ ᱠᱚ ᱦᱳᱭᱳᱜ ᱜᱮᱭᱟ ᱟᱫᱚ ᱩᱝᱠᱩ ᱫᱚ ᱡᱚᱢ ᱠᱚᱫᱚ ᱟ ᱢᱟᱱᱮ ᱫᱟᱠᱟ ᱠᱚᱫᱚ ᱵᱟᱠᱚ ᱡᱚᱢ ᱜᱮᱭᱟ ᱥᱮ ᱟᱫᱚ ᱛᱷᱟᱞᱮ ᱩᱝᱠᱩ ᱫᱚ ᱚᱱᱟ ᱠᱷᱟᱹᱡᱟᱹᱲᱤ ᱪᱚᱯ ᱚᱱᱟ ᱠᱚᱞᱮ ᱮᱢᱟ ᱠᱚ ᱜᱚᱜᱠ ᱛᱟᱦᱮᱸᱜ-ᱟ
ᱟ ᱯᱩᱭᱥ ᱛᱮ ᱫᱚ ᱠᱚ ᱦᱟᱛᱟᱣᱮᱜ ᱛᱟᱦᱮᱱᱟᱻ ᱫᱩᱥᱚ ᱠᱩᱲᱤ ᱴᱟᱠᱟ ᱠᱟᱛᱮᱜ ᱠᱚ ᱦᱟᱛᱟᱣᱮᱫ ᱛᱟᱦᱮᱸᱱᱟ, ᱟᱫᱚ ᱟ ᱫᱤᱠᱩ ᱫᱚ ᱦᱩᱭᱩᱜ ᱠᱟᱱᱟᱻ ᱩᱝᱠᱩ ᱫᱚ ᱢᱟᱱᱮ ᱟᱹᱰᱤ ᱥᱮᱛᱟᱜ ᱨᱮᱠᱚ ᱦᱤᱡᱩᱜ ᱜᱮᱭᱟ ᱾ ᱟᱨ ᱞᱚᱜᱚᱱ ᱠᱚ ᱪᱟᱞᱟᱜ-ᱟ ᱟᱨ ᱦᱩᱭᱩᱜ ᱠᱟᱱᱟ ᱟᱵᱚ ᱥᱟᱱᱛᱟᱲ ᱫᱚ ᱩᱱᱟᱹᱜ ᱥᱮ ᱛᱟᱨ ᱫᱚ ᱵᱟᱠᱚ ᱪᱟᱞᱟᱜ ᱜᱮᱭᱟ ᱥᱮ ᱠᱟᱹᱢᱤ ᱜᱮᱭᱟ ᱠᱚ ᱩᱝᱠᱩ ᱫᱚ ᱠᱟᱹᱴᱤᱜ ᱫᱮᱨᱤ ᱧᱚᱜ ᱛᱮ ᱠᱚ ᱪᱟᱞᱟᱜ-ᱟ ᱾ ᱟᱨ ᱚᱝᱠᱟ ᱨᱩᱣᱟᱹᱲ ᱦᱚᱫᱚᱜ ᱜᱮᱭᱟ ᱠᱚ ᱟᱫᱚ ᱚᱱᱟ ᱛᱮᱼᱼ ᱢᱟᱱᱮ ᱩᱱᱟᱹᱜ ᱥᱟᱱᱛᱟᱨ ᱫᱚ ᱩᱱᱟᱹᱜ ᱫᱚ ᱟᱹ ᱵᱟᱞᱮᱼᱼ ᱠᱟᱹᱢᱤ ᱵᱟᱲᱟ ᱚᱪᱚᱣ ᱠᱟᱜ ᱠᱚᱣᱟ ᱾ ᱚᱝᱠᱟ ᱫᱤᱠᱩ ᱠᱚ ᱜᱮ ᱵᱤᱥᱤ ᱫᱚ ᱾
ᱟᱞᱮ ᱫᱚ ᱱᱚᱛᱮ ᱫᱚ ᱡᱟᱦᱟᱸ ᱫᱤᱠᱩ ᱠᱚᱫᱚ ᱚᱱᱠᱟᱜᱮ ᱫᱤᱠᱩ ᱫᱚᱼᱼ ᱚᱱᱮ ᱥᱮᱛᱟᱜ ᱨᱮᱠᱚ ᱦᱤᱡᱩᱜᱼᱟ ᱫᱚ ᱫᱩᱴᱟ ᱛᱮᱜᱮ, ᱫᱩᱴᱟ ᱵᱟᱡᱟᱣ ᱞᱮᱱᱠᱷᱟᱱ ᱫᱚ ᱠᱤᱱᱛᱩ ᱟᱫᱚ ᱵᱟᱝᱠᱚ ᱛᱤᱸᱜᱩᱱᱟ ᱟᱫᱚ ᱡᱟᱦᱟᱸ ᱛᱤᱱᱟᱹᱜᱼᱼ ᱠᱟᱹᱢᱤᱼᱼ ᱛᱟᱭᱚᱢ ᱦᱚᱸ ᱟᱫᱚ ᱢᱟᱱᱮ ᱠᱤᱪᱷᱩ ᱡᱩᱫᱤ ᱠᱟᱹᱴᱤᱡ ᱪᱟᱞᱟᱝ ᱦᱚᱸ ᱡᱩᱫᱤ ᱵᱟᱹᱠᱤ ᱢᱮᱱᱟᱜᱼᱟ ᱚᱱᱟ ᱦᱚᱸᱫᱚ ᱵᱟᱝᱠᱚ ᱯᱩᱨᱟᱹᱣᱟ ᱾ ᱴᱚ ᱠᱟᱜᱼᱟ, ᱚᱱᱟ ᱥᱚᱢᱚᱭ ᱦᱩᱭ ᱞᱮᱱᱠᱷᱟᱱ ᱟᱫᱚ ᱠᱚ ᱪᱟᱞᱟᱜ ᱟᱠᱚ ᱾ ᱢᱮᱱᱠᱷᱟᱱ ᱫᱚ ᱟᱵᱚ ᱡᱟᱦᱟᱸ ᱦᱚᱫᱚᱲ ᱠᱚ ᱠᱟᱹᱢᱤᱭᱟ ᱩᱱᱠᱩ ᱫᱚᱼᱼ ᱦᱮᱸ ᱩᱱᱠᱩ ᱫᱚ ᱚᱲᱟᱜ ᱠᱚᱨᱮᱱᱟᱜ ᱠᱟᱹᱢᱤ ᱠᱚ ᱵᱟᱜᱟᱣ ᱵᱟᱲᱟ ᱠᱟᱛᱮᱫ ᱱᱚᱴᱟ ᱫᱚᱥᱴᱟ ᱫᱚ ᱵᱟᱡᱟᱜ ᱾ ᱟᱫᱚ ᱠᱤᱱᱛᱩ ᱡᱟᱦᱟᱸ ᱛᱤᱱᱟᱹᱜ ᱛᱟᱦᱮᱱᱟ, ᱦᱳᱭ ᱟᱫᱚ ᱡᱟᱦᱟᱸᱼᱼ ᱛᱟᱸᱦᱮᱱᱟ ᱠᱤᱱᱛᱩ ᱚᱱᱟ ᱫᱚᱠᱚ ᱪᱟᱵᱟ ᱦᱚᱴᱚ ᱠᱟᱜ ᱜᱮᱭᱟ ᱠᱚ ᱢᱟᱱᱮ ᱟᱭᱩᱵᱼᱼ